ᱦᱮᱞᱳ ᱦᱳᱭ ᱡᱚᱦᱟᱨ ᱜᱮ ᱜᱚᱝᱠᱮ?
ᱦᱳᱭ ᱡᱚᱦᱟᱨ ᱜᱮ ᱜᱚᱢᱠᱮ ᱥᱟᱹᱜᱩᱱ ᱥᱮᱛᱟᱜ ᱡᱚᱦᱟᱨ
ᱚ ᱦᱳᱭ ᱥᱟᱹᱜᱩᱱ ᱥᱮᱛᱟᱜ ᱡᱚᱦᱟᱨ ᱡᱚᱦᱟᱨ ᱪᱮᱫ ᱞᱮᱠᱟ ᱱᱟᱯᱟᱭ ᱵᱟᱲᱟᱜᱟᱜ ᱜᱮ
ᱦᱳᱭ ᱱᱟᱯᱟᱭ ᱜᱮ ᱟᱯᱮ ᱠᱚᱜᱮ ᱪᱮᱫ ᱞᱮᱠᱟ ᱢᱮᱱᱟᱜ ᱯᱮᱭᱟ
ᱦᱳᱭ ᱟᱞᱮ ᱠᱚᱦᱚᱸ ᱱᱟᱯᱟᱭ ᱫᱚ ᱱᱟᱯᱟᱭ ᱵᱟᱲᱟ ᱜᱮ ᱟᱨ ᱛᱚᱨᱟᱵᱚᱨ ᱫᱚ ᱦᱟᱹᱥᱩ ᱫᱚ ᱦᱩᱭᱩᱜ ᱠᱟᱱ ᱜᱮᱭᱟ ᱛᱟᱦᱚᱞᱮ ᱫᱟᱜ ᱡᱟᱹᱯᱩᱫ ᱠᱚ ᱪᱮᱫ ᱞᱮᱠᱟ ᱟᱯᱮᱥᱮᱫ?
ᱦᱳᱭ ᱜᱚᱝᱠᱮ ᱫᱟᱜ ᱡᱟᱹᱯᱩᱫ ᱢᱟ ᱛᱤᱱ ᱢᱟ ᱵᱟᱝ ᱦᱩᱭᱩᱜ ᱠᱟᱱᱟ ᱟᱞ ᱥᱮᱫ ᱢᱟ᱾ ᱟᱫᱚ ᱦᱟᱸᱜ ᱦᱩᱭ ᱫᱚ ᱦᱩᱭ ᱵᱟᱲᱟᱜ ᱠᱟᱱ ᱜᱮᱭᱟ ᱦᱟᱸᱜ᱾ ᱟᱫᱚ ᱦᱟᱸᱜ ᱛᱤᱦᱮᱧ ᱫᱚ ᱦᱟᱸᱜ ᱚᱱᱠᱟ ᱫᱚ ᱵᱟᱝ ᱧᱮᱞᱟ ᱟᱠᱟᱱᱟ ᱦᱟᱸᱜ ᱟᱯᱮᱥᱮᱫ ᱜᱮ ᱪᱮᱫᱮᱠᱟ
ᱦᱳᱭ ᱟᱞᱮᱮᱥᱮᱫ ᱦᱚᱸ ᱱᱟᱦᱟᱜ ᱫᱟᱜ ᱡᱟᱹᱯᱩᱫ ᱫᱚ ᱱᱟᱦᱟᱜ ᱵᱟᱝ ᱦᱩᱭᱩᱭᱟᱠᱟᱱᱟ ᱱᱟᱦᱟᱜ ᱟᱫᱚ ᱛᱤᱦᱤᱧ ᱱᱟᱦᱟᱜ ᱚᱱᱠᱟ ᱜᱮ ᱧᱮᱞᱚᱜ ᱠᱟᱱᱟ ᱨᱤᱢᱤᱞ ᱠᱚ ᱱᱟᱦᱟᱜ ᱛᱷᱚᱲᱟᱭ ᱠᱟᱡᱟᱠ ᱢᱟᱪᱷᱟ ᱧᱚᱜ ᱜᱮ ᱨᱤᱢᱤᱞ ᱧᱚᱜ ᱧᱮᱞᱚᱜ ᱠᱟᱱᱟ᱾ ᱟᱫᱚ ᱱᱚᱝᱠᱟ ᱵᱩᱡᱷᱟᱹᱜ ᱠᱟᱱᱟ ᱦᱟᱸᱜ ᱛᱮᱦᱮᱧ ᱫᱚ ᱯᱟᱥᱮᱡ ᱟᱹᱭᱩᱵ ᱵᱮᱞᱟ ᱠᱚᱛᱮ ᱠᱷᱮᱱᱟᱦᱟᱜ ᱮ ᱡᱟᱹᱲᱤ ᱫᱟᱲᱮᱭᱟᱜᱼᱟ ᱟᱫᱚ ᱠᱷᱮᱛ ᱠᱟᱹᱢᱤ ᱠᱚ ᱱᱟᱦᱱᱟᱜ ᱮᱛᱚᱦᱚᱵ ᱟᱠᱟᱱᱟ ᱛᱚ, ᱟᱫᱚ ᱫᱟᱜ ᱠᱚᱫᱚ ᱞᱟᱹᱠᱛᱤ ᱠᱟᱱᱟ ᱱᱤᱛᱚᱜ ᱫᱚ ᱱᱤᱭᱟᱹᱴᱟᱜ ᱫᱚ ᱟᱯᱷᱚᱨ ᱠᱚ ᱱᱟᱦᱟᱜ ᱱᱤᱛᱚᱜ ᱛᱫ ᱦᱩᱭᱩᱜᱼᱟ ᱠᱷᱮᱛ ᱠᱚᱨᱮ ᱦᱩᱲᱩ ᱨᱚᱦᱚᱭ ᱞᱟᱹᱜᱤᱫ ᱛᱮ ᱠᱷᱮᱛ ᱠᱚᱦᱚᱸ ᱵᱟᱝ ᱥᱚᱜ ᱠᱟᱱᱟ ᱟᱫᱚ ᱫᱟᱜ ᱠᱚᱫᱚ ᱞᱟᱹᱠᱛᱤ ᱠᱟᱱ ᱜᱮᱭᱟ ᱵᱟᱭ ᱡᱟᱹᱲᱤᱭᱟ ᱠᱟᱜᱼᱟ ᱟᱞᱮ ᱥᱮᱫ ᱫᱚ ᱱᱤᱛ ᱦᱟᱹᱵᱤᱡ ᱛᱮ ᱦᱳᱭ
ᱟᱪᱷᱟ ᱵᱮᱥ ᱵᱟᱠᱤ ᱜᱮᱤᱭᱟᱹᱭᱟ ᱜᱚᱝᱠᱮ
ᱦᱮᱸ
ᱟᱪᱷᱟ ᱜᱚᱝᱠᱮ ᱛᱟᱦᱚᱞᱮ ᱟᱯᱮᱥᱮᱫ ᱢᱟ ᱛᱟᱦᱚᱞᱮ ᱱᱚᱝᱠᱟᱱ ᱫᱤᱱ ᱢᱟ ᱟᱹᱰᱤ ᱜᱮᱠᱚ ᱧᱟᱢᱚᱜᱼᱟ ᱨᱚᱠᱚᱡ ᱠᱚᱫᱚ ᱵᱟᱝ?
ᱦᱳᱭ ᱨᱚᱠᱚᱡ ᱠᱚᱫᱚ ᱱᱟᱦᱟᱜ ᱫᱚ ᱵᱟᱠᱚ ᱧᱟᱢᱚᱜᱼᱟ ᱱᱤᱛᱚᱜ ᱫᱚ, ᱢᱮᱱᱠᱷᱟᱱ ᱦᱮᱸ ᱠᱷᱮᱛ ᱠᱚ ᱞᱚᱥᱚᱫ ᱞᱮᱱᱠᱷᱟᱱ ᱟᱨ ᱫᱟᱜ ᱠᱚ ᱱᱟ ᱚᱱᱟᱨᱮ ᱟᱹᱛᱩ ᱵᱟᱲᱟ ᱞᱮᱱᱠᱷᱟᱱ ᱟᱫᱚ ᱚᱱᱟ ᱚᱠᱛᱮ ᱨᱚᱠᱚᱡ ᱦᱩᱭ ᱱᱟᱠᱚ, ᱯᱷᱤᱨ ᱦᱟᱹᱠᱩ, ᱯᱩᱴᱷᱤ ᱰᱟᱹᱲᱠᱟᱹᱜ ᱦᱚᱸᱠᱚ ᱦᱩᱭᱱᱟ ᱟᱨ ᱪᱚᱲᱜᱚᱡ ᱜᱟᱹᱲᱟᱹᱭ ᱠᱚ ᱟᱨ ᱛᱤᱱᱟᱹᱜ ᱩᱱᱠᱩ ᱠᱟᱹᱴᱤᱡ ᱦᱟᱹᱠᱩ ᱢᱮᱱᱟᱜ ᱠᱚᱣᱟ ᱱᱟᱜ, ᱰᱟᱹᱲᱠᱟᱹᱜ ᱠᱚ ᱥᱟᱫᱚᱢ ᱰᱟᱹᱲᱠᱟᱹᱜ ᱠᱚ ᱥᱟ ᱩᱱᱠᱩ ᱦᱟᱹᱠᱩ ᱠᱚ ᱱᱟᱦᱜ ᱠᱚ ᱧᱟᱢᱚᱜ ᱛᱟᱦᱮᱱᱟ ᱪᱟᱥ ᱠᱟᱹᱢᱤ ᱫᱤᱱ ᱫᱚ ᱟᱸᱜ ᱟᱨ ᱛᱷᱚᱲᱟᱟᱜᱟᱱ ᱦᱩᱲᱩ ᱨᱚᱦᱚᱭ ᱠᱟᱛᱮᱫ ᱱᱟᱦᱟᱸᱜ ᱛᱷᱚᱲᱟ ᱫᱟᱜ ᱠᱚ ᱡᱟᱹᱲᱤ ᱞᱮᱠᱷᱟᱱ ᱟᱨ ᱛᱷᱚᱲᱟ ᱯᱚᱱᱨᱚ ᱫᱤᱱ ᱜᱟᱱ ᱛᱟᱦᱮᱸ ᱞᱮᱱᱠᱷᱟᱱ ᱠᱷᱮᱛ ᱨᱮ ᱱᱟᱜ ᱟᱫᱚ ᱡᱷᱟᱹᱞᱤ ᱴᱚᱨᱚᱰᱟᱝ ᱚᱰᱟᱣ ᱠᱚ ᱜᱟᱱᱚᱜᱼᱟ ᱦᱟᱜ ᱩᱱ ᱥᱚᱢᱚᱭ ᱫᱚ ᱫᱟᱜ ᱛᱮᱫᱚ ᱦᱳᱭ ᱟᱯᱮ ᱥᱮᱫ ᱫᱚ ᱛᱚᱵᱮ ᱠᱷᱮᱛ ᱠᱚᱨᱮ ᱦᱟᱹᱠᱩ ᱫᱚᱠᱚ ᱧᱟᱢᱚᱜ ᱟᱥᱮ ᱵᱟᱝ ᱥᱮ ᱟᱯᱮ ᱫᱚ ᱥᱮᱞᱚ ᱠᱚᱛᱮ ᱯᱮ ᱪᱟᱥ ᱛᱟᱦᱮᱱᱟ?
ᱦᱳᱭ ᱮᱠᱫᱚᱢ ᱵᱷᱟᱹᱜᱤ ᱠᱚᱥᱪᱮ ᱜᱚᱝᱠᱮ ᱟᱞᱮ ᱥᱮᱫ ᱫᱚ ᱦᱟᱸᱜ ᱥᱮᱨᱢᱟ ᱡᱟᱹᱲᱤ ᱪᱮᱛᱟᱱ ᱜᱮ ᱦᱟᱸᱜ ᱟᱞᱮ ᱫᱚ ᱦᱟᱸᱜ ᱱᱤᱨᱵᱷᱚᱨ ᱫᱚ ᱢᱮᱱᱟᱜ ᱞᱮᱭᱟ ᱟᱫᱚ ᱦᱟᱸᱜ ᱦᱟᱹᱠᱩ ᱠᱚᱫᱚ ᱡᱮᱢᱚᱱᱮᱢ ᱞᱟᱹᱭᱮ ᱤᱭᱟ ᱦᱮᱸ ᱩᱱᱠᱩ ᱫᱚᱠᱚ ᱧᱟᱢᱚᱜ ᱜᱮᱭᱟ ᱱᱚᱝᱠᱟᱱ ᱫᱤᱱ ᱦᱟᱸᱜ ᱡᱟᱦᱟᱸ ᱫᱚ ᱟᱹᱰᱤ ᱠᱷᱮᱛ ᱠᱚᱨᱮ ᱫᱟᱜ ᱛᱚᱸᱵᱮ ᱞᱮᱱᱠᱷᱟᱱ ᱥᱮ ᱱᱚᱝᱠᱟ ᱥᱚᱝᱠᱷᱟ ᱫᱟᱨᱟᱭ ᱛᱮ ᱫᱟᱜ ᱛᱳ ᱟᱲᱜᱩᱱ ᱚᱠᱛᱚ ᱚᱸᱰᱮ ᱦᱟᱸᱜ ᱴᱚᱨᱚᱰᱟᱝ ᱚᱱᱠᱟ ᱠᱚᱞᱮ ᱚᱰᱟᱣ ᱜᱮᱭᱟ ᱥᱤᱭᱟᱲᱟ ᱠᱚ ᱞᱟᱜᱟᱣ ᱠᱟᱛᱮ ᱟᱫᱚ ᱦᱟᱸᱜ ᱩᱱ ᱚᱠᱛᱚ ᱦᱟᱸᱜ ᱠᱚ ᱡᱷᱟᱹᱞᱤᱜ ᱜᱮᱭᱟ ᱟᱫᱚ ᱦᱟᱸᱜ ᱟᱹᱰᱤ ᱠᱩᱥᱤ ᱱᱚᱣᱟ ᱫᱚ ᱦᱟᱸᱜ
ᱦᱳᱭ ᱦᱳᱭ ᱱᱩᱠᱩ ᱡᱟᱦᱟ ᱮᱱᱛᱮᱫ ᱵᱟᱡᱟᱨ ᱦᱳᱭ ᱨᱚᱲ ᱵᱮᱱ
ᱟᱪᱷᱟ ᱜᱚᱝᱠᱮ ᱱᱚᱜ ᱚᱭ ᱜᱤᱫᱽᱨᱟᱹ ᱵᱮᱲᱟ ᱨᱮ ᱱᱚᱶᱟ ᱢᱤᱫᱴᱟᱝ ᱦᱟᱹᱠᱩ ᱵᱟᱹᱲᱥᱤ ᱱᱚᱝᱠᱟ ᱫᱚᱢ ᱪᱟᱞᱟᱣ ᱵᱟᱲᱟ ᱟᱠᱟᱱᱟ ᱥᱮ ᱵᱟᱝᱟ
ᱦᱳᱭ ᱟᱹᱰᱤ ᱱᱟᱯᱟᱭ ᱠᱟᱛᱷᱟ ᱦᱳᱭ ᱡᱚᱠᱷᱚᱱ ᱜᱤᱫᱽᱨᱟᱹ ᱵᱮᱲᱟ ᱛᱟᱦᱮ ᱠᱟ ᱩᱱ ᱚᱠᱛᱮ ᱱᱟᱜ ᱚᱱᱟ ᱵᱟᱹᱲᱥᱤ ᱰᱟᱝ ᱠᱚ ᱱᱟᱦᱟᱜ ᱢᱟᱜ ᱨᱮᱭᱟᱜ ᱱᱟᱦᱟᱜ ᱵᱮᱟᱱᱟᱣ ᱦᱩᱭᱩᱜ ᱠᱟᱱ ᱛᱟᱦᱮᱱᱟ ᱟᱨ ᱟᱨ ᱟᱝᱠᱩᱥ ᱠᱚ ᱫᱚᱠᱟᱱ ᱠᱚᱨᱮ ᱠᱷᱚᱱ ᱠᱤᱨᱤᱧ ᱟᱹᱜᱩ ᱦᱩᱭᱩᱜ ᱠᱟᱱ ᱛᱟᱦᱮᱱᱟ ᱟᱨ ᱱᱟᱦᱟᱜ ᱢᱤᱫᱴᱮᱱ ᱢᱤᱫ ᱴᱮᱱ ᱵᱟᱹᱲᱥᱤ ᱰᱟᱝ ᱨᱮᱜᱮ ᱱᱟᱦᱟᱜ ᱯᱮᱭᱟ ᱯᱲᱭ ᱟᱝᱠᱩᱥ ᱱᱟᱦᱟᱜ ᱛᱚᱞ ᱦᱩᱭᱩᱜ ᱠᱟᱱ ᱛᱟᱦᱮᱱᱟ ᱟᱫᱚ ᱡᱟᱦᱟ ᱛᱤᱥ ᱠᱚᱨᱮ ᱱᱟᱦᱟᱜ ᱚᱱᱠᱟ ᱯᱷᱨᱤ ᱥᱚᱢᱚᱭ ᱠᱚᱞᱮ ᱧᱟᱢᱚᱜᱼᱟ ᱨᱳᱵᱟᱨ ᱦᱤᱞᱳᱜ ᱚᱸᱰᱮ ᱜᱟᱱ ᱟᱨ ᱠᱟᱛᱷᱟ ᱟᱠᱳ ᱲᱟᱠᱳ ᱜᱟᱛᱮ ᱠᱚᱲᱟ ᱠᱚ ᱟᱨ ᱱᱟᱦᱟᱜ ᱞᱮ ᱥᱮᱱᱚᱜᱼᱟ ᱦᱟᱹᱠᱩ ᱵᱟᱹᱲᱥᱤ ᱛᱮ ᱟᱨ ᱜᱚᱴᱟ ᱱᱤᱨᱚᱱ ᱜᱚᱴᱟ ᱥᱤᱛᱩᱝ ᱱᱟᱦᱟᱜ ᱞᱮ ᱵᱟᱹᱲᱥᱤ ᱠᱚᱣᱟ ᱠᱩᱧ ᱠᱚᱨᱮ ᱴᱟᱰᱤ ᱠᱚᱨᱮ ᱥᱮ ᱯᱩᱠᱷᱨᱤ ᱠᱚᱨᱮ ᱱᱟ ᱜᱳᱴᱟ ᱜᱮᱞᱮ ᱵᱟᱹᱲᱥᱤ ᱠᱚ ᱛᱟᱦᱮᱱᱟ ᱟᱨ ᱟᱨ ᱱᱟᱦᱟᱜ ᱟᱹᱰᱤ ᱨᱟᱹᱥᱠᱟᱹ ᱟᱹᱭᱠᱫ ᱛᱟᱦᱮᱱᱟ ᱩᱱᱠᱩ ᱠᱟᱹᱴᱤᱡ ᱦᱟᱠᱩ ᱠᱚᱞᱮ ᱵᱟᱹᱲᱥᱤ ᱠᱚᱣᱟ ᱡᱟᱦᱟᱸ ᱛᱤᱥ ᱠᱚᱨᱮ ᱦᱟᱸᱜ ᱞᱟᱹᱴᱩ ᱦᱟᱠᱩ ᱞᱮ ᱵᱟᱹᱲᱥᱤ ᱟ ᱡᱚᱥ ᱵᱟᱲᱟᱣ ᱟᱠᱟᱫ ᱠᱚᱜᱮᱭᱟ ᱱᱟᱦᱟᱜ ᱟᱫᱚ
ᱦᱩᱸ
ᱟᱹᱰᱤ ᱨᱟᱹᱥᱠᱟᱹ ᱟᱹᱭᱠᱟᱹᱜ ᱛᱟᱦᱮᱱᱟ ᱟᱨ ᱚᱱᱛᱮ ᱟᱢᱫᱚ ᱱᱟᱦᱟᱢ ᱵᱟᱹᱲᱥᱤ ᱵᱟᱲᱟᱟᱣ ᱟᱠᱟᱫ ᱠᱚᱣᱟ ᱥᱮ ᱵᱟᱝ?
ᱦᱳᱭ ᱜᱚᱢᱠᱮ ᱮᱠᱫᱚᱢ ᱥᱟᱹᱨᱤᱜᱮ ᱦᱩᱰᱤᱧ ᱚᱠᱛᱚ ᱤᱧ ᱡᱚᱠᱷᱚᱱ ᱤᱧ ᱯᱟᱲᱦᱟᱜ ᱛᱟᱦᱮᱱᱟ ᱚᱱᱟ ᱚᱠᱛᱚ ᱡᱟ ᱡᱟᱜᱮ ᱢᱟᱱᱮ ᱵᱟᱭᱨᱮ ᱨᱤᱧ ᱛᱟᱦᱮᱱ ᱛᱟᱦᱮᱱᱟ ᱦᱳᱥᱴᱮᱞ ᱨᱮ ᱛᱚ ᱦᱟᱸᱜ ᱩᱱ ᱠᱷᱚᱱᱟᱜ ᱯᱷᱳᱨ ᱚᱵᱫᱤ ᱫᱚ ᱦᱟᱸᱜ ᱵᱟᱭᱨᱮᱧ ᱩᱱ ᱚᱠᱛᱚ ᱫᱚ ᱦᱟᱸᱜ ᱡᱚ ᱡᱟᱜᱮ ᱪᱷᱩᱴᱤ ᱠᱚᱨᱮ ᱦᱮᱡ ᱞᱮᱱᱠᱷᱟᱱ ᱥᱮ ᱫᱚᱠᱳ ᱟᱹᱜᱩ ᱞᱤᱧ ᱠᱷᱟᱱ ᱟᱫᱚ ᱦᱟᱜ ᱱᱚᱝᱠᱟᱱ ᱫᱟᱫᱟ ᱛᱟᱠᱚ ᱥᱟᱶ ᱥᱮ ᱚᱱᱠᱟ ᱜᱟᱛᱮ ᱜᱤᱫᱽᱨᱟᱹ ᱥᱟᱶ ᱪᱟᱞᱟᱣ ᱠᱟᱛᱮᱜ ᱵᱟᱨᱥᱤ ᱦᱩᱭᱩᱜ ᱠᱟᱱ ᱛᱟᱦᱮᱱ ᱜᱮᱭᱟ ᱟᱫᱚ ᱦᱟᱸᱜ ᱛᱚᱠᱷᱚᱱ ᱢᱟ ᱦᱟᱸᱜ ᱦᱩᱲᱩ ᱠᱚ ᱦᱟᱸᱜ ᱱᱟᱥᱮᱱᱟᱜ ᱞᱟᱹᱴᱩ ᱠᱚᱜᱼᱟ ᱡᱟᱦᱟᱸ ᱵᱚᱱ ᱨᱚᱦᱚᱭ ᱠᱟᱜᱼᱟ ᱚᱱᱟ ᱛᱮ ᱦᱟᱜ ᱟᱹᱰᱤᱜᱟᱱ ᱦᱟᱸᱜ ᱱᱚᱝᱠᱟ ᱜᱟᱹᱲᱟᱹᱭ ᱦᱩᱭᱱᱟ ᱪᱚᱲᱜᱚᱡ ᱦᱟᱹᱠᱩ ᱱᱩᱠᱩ ᱠᱚᱠᱚ ᱧᱟᱢᱚᱜ ᱜᱮᱭᱟ ᱛᱚ ᱩᱱᱠᱩ ᱵᱟᱹᱲᱥᱤ ᱫᱚ ᱟᱹᱰᱤ ᱨᱟᱹᱥᱠᱟᱹ ᱟᱨᱠᱤ ᱤᱱᱟᱹ ᱪᱷᱟᱰᱟ ᱡᱮᱢᱚᱱᱮᱢ ᱞᱟᱹᱭ ᱠᱮᱜᱼᱟ ᱰᱚᱵᱷᱟᱜ ᱠᱚᱨᱮ ᱟᱫᱚ ᱱᱚᱶᱟ ᱠᱚᱨᱮ ᱜᱮ ᱦᱟᱸᱜ ᱟᱹᱰᱤ ᱨᱟᱹᱥᱠᱟᱹ ᱱᱚᱣᱟ ᱫᱚ ᱦᱩᱰᱤᱧ ᱵᱮᱲᱟ ᱨᱮᱱᱟᱜ ᱥᱮ ᱟᱹᱰᱤ ᱫᱤᱥᱟᱹᱜ ᱜᱮᱭᱟ
ᱦᱳᱭ ᱟᱫᱚ ᱱᱟᱦᱟᱜ ᱥᱟᱱᱟᱢ ᱠᱷᱚᱱ ᱥᱤᱵᱤᱞ ᱫᱚ ᱱᱟᱟᱜ ᱦᱟᱠᱩ ᱢᱚᱫᱽᱫᱷᱮ ᱨᱮᱫᱚ ᱱᱟᱦᱟᱜ ᱱᱩᱠᱩ ᱤᱪᱟ. ᱜ ᱛᱟᱦᱮᱱᱟ ᱤᱧ ᱡᱩᱫᱤᱧ ᱢᱮᱱᱠᱷᱟᱡ ᱤᱧᱟᱹᱜ ᱠᱩᱥᱤᱭᱟᱱ ᱟᱫᱚ ᱱᱟᱦᱟᱜ ᱤᱧ ᱫᱚ ᱱᱩᱠᱩ ᱤᱪᱟᱹᱜ ᱦᱟᱹᱠᱩ ᱫᱚ ᱟᱹᱰᱤ ᱥᱤᱵᱤᱞ ᱜᱮ ᱠᱚ ᱟᱹᱭᱠᱟᱹᱜ ᱛᱟᱦᱮᱱᱟ ᱩᱱᱠᱩ ᱫᱚ ᱟᱻ ᱡᱟᱹᱥᱛᱤ ᱥᱮ ᱜᱚᱡ ᱟᱹᱜᱩ ᱠᱮᱫ ᱠᱚᱣᱟᱢ ᱟᱨ ᱱᱟᱦᱟᱜ ᱮᱢ ᱛᱟᱥᱮ ᱧᱚᱜ ᱠᱮᱫ ᱠᱚᱣᱟ ᱟᱨ ᱡᱩᱫᱤᱢ ᱫᱟᱜ ᱠᱚ ᱦᱟᱣᱮᱫ ᱵᱟᱲᱟ ᱠᱟᱛᱮᱫ ᱱᱟᱦᱟᱜ ᱟᱫᱚ ᱥᱟᱥᱟᱝ ᱠᱚ ᱞᱟᱜᱟᱣ ᱠᱟᱛᱮᱫ ᱱᱩᱠᱩ ᱡᱩᱫᱤ ᱟᱨ ᱥᱩᱱᱩᱢ ᱨᱮᱢ ᱪᱷᱟᱠᱟᱣ ᱠᱮᱫ ᱠᱚᱣᱟ ᱟᱨ ᱪᱷᱟᱠᱟᱣ ᱠᱟᱛᱮᱫ ᱡᱩᱫᱤ ᱩᱱᱠᱩᱢ ᱡᱚᱢ ᱟᱹᱭᱠᱟᱹᱣ ᱠᱚᱣᱟ ᱱᱟᱜ ᱟᱹᱰᱤ ᱥᱤᱵᱤᱞ ᱱᱟᱦᱟᱜ ᱵᱟᱨ ᱛᱟᱨᱤᱠᱟ ᱫᱚ ᱟᱞᱮ ᱥᱮᱫ ᱫᱚ ᱱᱟᱦᱟᱜ ᱚᱱᱟ ᱢᱳᱥᱟᱢ ᱱᱮᱛᱟᱨ ᱮᱢᱚᱱ ᱤᱭᱟᱜ ᱠᱟᱱ ᱟᱫᱚ ᱱᱟᱟᱜ ᱠᱚ ᱛᱟᱹᱲᱤ ᱛᱟᱦᱮᱱᱟ ᱦᱳᱭᱥᱮ ᱟ ᱠᱷᱤᱡᱩᱨ ᱛᱟᱹᱲᱤ ᱠᱚ ᱱᱟᱦᱟᱜ ᱥᱮ ᱛᱟᱞᱮ ᱛᱟᱹᱲᱤ ᱠᱚ ᱱᱟᱦᱟᱜ ᱧᱟᱢᱚᱜᱼᱟ ᱟᱫᱚ ᱩᱱ ᱚᱠᱛᱮ ᱱᱟᱦᱟᱜ ᱟᱹᱰᱤ ᱜᱟᱱ ᱢᱟᱱᱮ ᱜᱟᱛᱮ ᱠᱚᱲᱟ ᱠᱚ ᱥᱮ ᱚᱱᱠᱟ ᱟᱞᱮ ᱥᱮᱫ ᱫᱚ ᱱᱟᱦᱟᱜ ᱠᱚ ᱛᱟᱹᱲᱤ ᱛᱟᱦᱮᱱᱟ ᱟᱫᱚ ᱜᱟᱛᱮ ᱠᱚᱲᱟ ᱠᱚᱠᱚ ᱯᱷᱳᱱ ᱛᱟᱦᱮᱱᱟ ᱠᱤ ᱛᱚᱵᱮ ᱛᱟᱹᱲᱤ ᱠᱚ ᱱᱟᱦᱟᱜ ᱤᱭᱟᱹ ᱡᱚᱨᱚᱜ ᱠᱟᱱᱟ ᱥᱮ ᱵᱟᱝ ᱛᱚᱵᱮ ᱮᱛᱚᱜ ᱠᱟᱱᱟ ᱥᱮ ᱵᱟᱝ ᱛᱟᱞᱮ ᱯᱮᱲᱟᱜ ᱞᱮ ᱥᱮᱱᱚᱜᱼᱟ ᱛᱚᱵᱮ ᱯᱮ ᱥᱮᱫ ᱦᱳᱭ ᱛᱟᱦᱚᱞᱮ ᱟᱫᱚ ᱱᱟᱦᱟᱜ ᱩᱱ ᱚᱠᱛᱮ ᱱᱟᱦᱟᱜ ᱤᱧᱫᱚ ᱚᱱᱟ ᱤᱪᱟᱹᱜ ᱦᱟᱹᱠᱩ ᱠᱚ ᱥᱮ ᱚᱱᱟ ᱩᱱᱠᱩ ᱠᱚ ᱱᱟᱦᱟᱜ ᱠᱤᱨᱤᱧ ᱠᱟᱛᱮ ᱤᱧ ᱫᱚᱦᱚ ᱠᱚᱠᱚ ᱛᱟᱦᱮᱱᱟ ᱚᱱᱛᱮ ᱥᱟᱢᱱᱮ ᱨᱮᱜᱮ ᱰᱮᱢ ᱠᱚ ᱱᱟᱦᱟᱜ ᱢᱮᱱᱟᱜᱼᱟ ᱟᱫᱚ ᱠᱤᱨᱤᱧ ᱠᱟᱛᱮ ᱟᱹᱜᱩ ᱠᱟᱛᱮᱜ ᱩᱱᱠᱩ ᱦᱟᱜ ᱢᱚᱸᱡᱽ ᱜᱮ ᱯᱷᱨᱟᱭ ᱠᱟᱛᱮᱜ ᱤᱧ ᱫᱚᱦᱚ ᱠᱟᱠᱚ ᱛᱟᱦᱮᱸᱱᱟ ᱟᱫᱚ ᱱᱟᱦᱟᱸᱜ ᱢᱟᱱᱮ ᱠᱚ ᱛᱟᱹᱲᱤ ᱥᱟᱶ ᱛᱮᱫᱚ ᱱᱟᱦᱟᱸᱜ ᱦᱟᱹᱠᱩ ᱫᱚ ᱟᱹᱰᱤ ᱥᱤᱵᱤᱞ ᱠᱚ ᱟᱹᱭᱠᱟᱹᱜ ᱛᱟᱦᱮᱱᱟ ᱪᱤᱞᱤ ᱪᱚᱝ ᱮ ᱨᱟᱭᱮᱫ ᱠᱟᱱᱟ
ᱟᱪᱪᱷᱟ ᱦᱟᱸᱜ ᱱᱚᱣᱟ ᱫᱚ ᱥᱩᱨ ᱨᱮᱭᱟᱜ ᱢᱤᱫᱴᱟᱝ ᱪᱮᱬᱮᱭ ᱨᱟᱜ ᱮᱜ ᱠᱟᱱᱟᱭ ᱢᱚᱱᱮ ᱦᱩᱭᱩᱜ ᱠᱟᱱᱟ ᱚᱱᱠᱟᱜᱮ
ᱚ ᱦᱚᱸ ᱚ ᱦᱳᱭ ᱟᱫᱚ ᱫᱟᱨᱮ ᱠᱚ ᱛᱟᱦᱮᱱ ᱠᱷᱟᱱ ᱱᱟᱦᱟᱸᱜ ᱩᱱᱠᱩ ᱪᱮᱬᱮ ᱪᱤᱯᱨᱩᱫᱽ ᱠᱚ ᱱᱟᱦᱟᱸᱜ ᱛᱤᱱᱟᱹᱜ ᱢᱮᱱᱟᱜ ᱠᱚᱣᱟ ᱩᱱᱠᱩ ᱫᱚ ᱦᱟᱸᱜ ᱟᱹᱪᱩᱨ ᱵᱟᱲᱟᱭ ᱜᱮᱭᱟ ᱟᱨ ᱠᱚ ᱨᱟᱜᱽ ᱜᱮᱭᱟ ᱩᱝᱠᱩ ᱩᱝᱠᱩ ᱦᱚᱸ ᱩᱱᱠᱩᱣᱟᱜ ᱦᱚᱸ ᱤᱧ ᱚᱲᱟᱜ ᱠᱟᱱ ᱛᱟᱠᱚᱣᱟ ᱚᱱᱟ ᱠᱚᱫᱚ ᱦᱸ ᱦ
ᱟᱪᱪᱷᱟ ᱜᱚᱝᱠᱮ ᱱᱚᱜᱼᱚᱭ ᱱᱚᱝᱠᱟ ᱡᱮ ᱱᱚᱜ ᱚᱭ ᱡᱮ ᱦᱟᱹᱠᱩ ᱵᱟᱹᱲᱥᱤ ᱞᱟᱝ ᱠᱟᱛᱷᱟᱭᱮᱱᱟ ᱟᱫᱚ ᱦᱟᱸᱜ ᱟᱯᱮᱥᱮᱫ ᱚᱱᱠᱟ ᱢᱟᱨᱟᱝ ᱢᱟᱨᱟᱝ ᱵᱟᱱᱫᱽ ᱨᱮ ᱚᱱᱠᱟ ᱦᱮᱯᱨᱟᱣ ᱦᱩᱭᱩᱜ ᱛᱟᱦᱮᱸᱱᱟ ᱜᱮᱭᱟ ᱥᱮ ᱵᱟᱝ ᱦᱟᱹᱠᱩ ᱥᱟᱵ ᱨᱮᱱᱟᱜ ᱵᱟᱹᱲᱥᱤ ᱨᱮᱱᱟᱜ
ᱦᱳᱭ ᱜᱚᱝᱠᱮ ᱟᱞᱮ ᱥᱮᱫ ᱫᱚ ᱡᱩᱫᱤ ᱢᱮᱱᱟ ᱛᱚ ᱦᱮ ᱟᱹᱰᱤ ᱞᱟ. ᱴᱩ ᱞᱟᱹᱴᱩ ᱵᱟᱸᱫᱷ ᱢᱮᱱᱟᱜᱼᱟ ᱵᱟᱨᱭᱟ ᱵᱟᱱ ᱢᱮᱱᱟᱜᱼᱟ ᱢᱟᱱᱮ ᱚᱱᱟ ᱚᱱᱟ ᱵᱟᱸᱫᱷ ᱨᱮᱫᱚ ᱱᱟᱦᱟᱸᱜ ᱜᱚᱴᱟ ᱟᱰᱮ ᱯᱟᱥᱮ ᱨᱮᱭᱟᱜ ᱡᱩᱫᱤ ᱫᱟᱜ ᱦᱚᱸ ᱡᱩᱫᱤ ᱮᱱᱛᱮᱫ ᱜᱟᱹᱰᱭᱟᱹ ᱨᱮ ᱟᱸᱡᱮᱫ ᱪᱟᱵᱟᱜᱼᱟ ᱱᱟᱦᱟᱸᱜ ᱥᱮ ᱵᱚᱱᱫᱚ ᱪᱟᱵᱟᱜᱼᱟ ᱢᱮᱱᱠᱷᱟᱱ ᱱᱟᱦᱟᱜ ᱚᱱᱟ ᱚᱸᱰᱮᱱᱟᱜ ᱜᱟᱹᱰᱭᱟᱹ ᱨᱮᱭᱟᱜ ᱫᱟᱜ ᱫᱚ ᱵᱟᱝ ᱟᱡᱮᱜᱚᱜᱼᱟ ᱟᱨ ᱚᱸᱰᱮᱱᱟᱜ ᱜᱟᱹᱰᱭᱟᱹ ᱨᱮᱫᱚ ᱱᱟᱦᱟᱜ ᱠᱚ ᱟᱹᱰᱤ ᱞᱟᱹᱴᱩ ᱞᱟᱹᱴᱩ ᱢᱟᱨᱟᱝ ᱢᱟᱨᱟᱝ ᱦᱟᱹᱠᱩ ᱢᱮᱱᱟᱜ ᱠᱚᱣᱟ ᱯᱟᱸᱪ ᱠᱤᱞᱳ ᱠᱷᱚᱡ ᱦᱟᱱᱛᱮ ᱪᱮᱛᱟᱱ ᱥᱟᱭᱤᱡᱽ ᱢᱮᱱᱟᱜ ᱠᱚᱣᱟ ᱞᱟ. ᱴᱩ ᱫᱟᱨᱦᱟ ᱠᱟᱱᱟ ᱢᱮᱱ ᱫᱟᱲᱮᱭᱟᱜ ᱟᱢ ᱡᱟᱦᱟᱸ ᱫᱚ ᱠᱚᱢ ᱥᱮ ᱠᱚᱢ ᱟᱴᱥᱚ ᱢᱤᱴᱟᱨ ᱜᱟᱱ ᱢᱮᱱᱟᱜᱼᱟ ᱚᱱᱟ ᱜᱟᱹᱰᱭᱟᱹ ᱨᱮᱭᱟᱜ ᱞᱚᱢᱵᱟᱭ ᱫᱚ ᱦᱳᱭᱥᱮ ᱪᱷᱚ ᱥᱚ ᱟᱴᱥᱚ ᱥᱟᱛᱥᱚ ᱢᱤᱴᱟᱨ ᱜᱟᱱ ᱦᱩᱭᱩᱜᱼᱟ ᱛᱷᱚᱲᱟ ᱵᱟᱝᱠᱷᱟᱱ ᱦᱟᱸᱜ ᱢᱤᱫ ᱠᱤᱞᱳᱢᱤᱴᱟᱨ ᱛᱤᱭᱟᱹᱜᱟ ᱟᱨ ᱵᱟᱝᱠᱷᱟᱱ ᱩᱱᱟᱹᱜ ᱞᱟᱹᱴᱩ ᱵᱟᱸᱫᱽ ᱢᱮᱱᱟᱜᱼᱟ ᱟᱫᱚ ᱚᱱᱟ ᱵᱟᱸᱫᱷ ᱨᱮᱫᱚ ᱱᱟᱦᱟᱸᱜ ᱢᱤᱫᱴᱮᱱ ᱥᱟᱨᱠ ᱥᱚᱨᱠᱟᱨ ᱥᱮᱫ ᱠᱷᱚᱱ ᱫᱚ ᱵᱟᱝ ᱠᱟᱱᱟ ᱚᱱᱟ ᱫᱚ ᱮᱱᱛᱮᱫ ᱠᱚᱱᱴᱨᱟᱠᱴ ᱠᱚ ᱦᱟᱛᱟᱣ ᱠᱟᱜ ᱠᱟᱱᱟ ᱯᱟᱸᱪ ᱵᱚᱪᱷᱚᱨ ᱯᱟᱸᱪ ᱵᱚᱪᱷᱚᱨ ᱚᱱᱠᱟ ᱠᱟᱛᱮᱫ ᱨᱮᱭᱟᱜ ᱥᱮ ᱪᱷᱚ ᱵᱚᱪᱷᱚᱨ ᱠᱟᱛᱮ ᱨᱮᱭᱟᱜ ᱚᱱᱟ ᱦᱟᱹᱠᱩ ᱪᱟᱥ ᱫᱟᱲᱮ ᱟᱠᱚᱣᱟ ᱟᱫᱚ ᱱᱟᱦᱟᱸᱜ ᱚᱱᱟ ᱜᱟᱹᱰᱭᱟᱹ ᱨᱮ ᱞᱟᱭ ᱦᱚᱪᱚ ᱞᱟᱹᱜᱤᱫ ᱢᱤᱫᱴᱮᱱ ᱥᱚᱨᱠᱟᱨ ᱥᱮᱫ ᱠᱷᱚᱱ ᱤᱥᱠᱤᱢ ᱦᱮᱡ ᱮᱱᱟ ᱟᱫᱚ ᱤᱥᱠᱤᱢ ᱦᱮᱡ ᱮᱱ ᱠᱷᱟᱱ ᱫᱚ ᱦᱟᱸᱜ ᱚᱱᱟ ᱜᱟᱹᱰᱭᱟᱹ ᱨᱮᱱ ᱦᱟᱹᱠᱩ ᱠᱚᱫᱚ ᱠᱚ ᱯᱷᱩᱲ ᱠᱮᱫᱟ ᱠᱚ ᱫᱟᱜ ᱠᱚ ᱟᱲᱟᱜ ᱠᱮᱫᱟ ᱟᱫᱚ ᱱᱟᱦᱟᱜ ᱫᱟᱜ ᱥᱟᱨᱮᱡ ᱮᱱᱟ ᱥᱟᱨᱮᱡ ᱫᱟᱜ ᱨᱮᱫᱚ ᱱᱟᱦᱟᱜ ᱟᱫᱚ ᱦᱟᱹᱠᱩ ᱠᱚ ᱜᱚᱡ ᱵᱟᱲᱟ ᱠᱮᱫ ᱠᱚᱣᱟ ᱡᱷᱟᱹᱞᱤ ᱠᱚᱠᱚ ᱚᱨ ᱵᱟᱲᱟ ᱠᱮᱫᱟ ᱟᱫᱚ ᱱᱟᱦᱟᱜ ᱟᱞᱮ ᱚᱱᱟ ᱟᱰᱮ ᱯᱟᱥᱮ ᱨᱮᱱ ᱛᱤᱱᱟᱹᱜ ᱟ. ᱛᱩ ᱨᱮᱱ ᱦᱚᱲ ᱠᱚ ᱛᱟᱦᱮᱸ ᱠᱟᱱᱟ ᱥᱚᱵᱽ ᱚᱱᱟ ᱜᱟᱹᱰᱤ ᱴᱤᱭᱟᱹ ᱟᱞ ᱞᱮ ᱥᱮᱱ ᱮᱱᱟ ᱥᱮᱱ ᱠᱟᱛᱮᱫ ᱚᱸᱰᱮ ᱡᱷᱟᱹᱞᱤ ᱞᱮ ᱚᱰᱟᱣ ᱠᱮᱫᱟ ᱢᱟᱱᱮ ᱴᱷᱮᱞᱟᱣ ᱮᱫᱟ ᱠᱚ
ᱦᱮᱸ
ᱛᱟᱦᱚᱞᱮ ᱚᱸᱰᱮ ᱫᱚ ᱱᱟᱦᱟᱸᱜ ᱢᱚᱥᱟᱨᱤ ᱱᱟᱦᱟᱜ ᱤᱧ ᱟᱨ ᱢᱤᱫᱴᱮᱱ ᱤᱧᱨᱮᱱ ᱡᱚᱴᱟᱣ ᱱᱟᱦᱟᱜ ᱞᱤᱧ ᱚᱨᱮᱫ ᱠᱟᱱ ᱛᱟᱦᱮᱱᱟ ᱟᱫᱚ ᱚᱨ ᱚᱨ ᱛᱮ ᱱᱟᱦᱟᱜ ᱩᱞᱴᱟᱹ ᱡᱷᱟᱹᱞᱤ ᱥᱮᱫ ᱞᱮᱠᱟᱛᱮ ᱢᱤᱫ ᱢᱤᱫᱴᱮᱱ ᱪᱟᱨ ᱠᱤᱞᱳ ᱥᱟᱭᱤᱡᱽ ᱫᱚᱱ ᱜᱚᱞ ᱠᱟᱛᱮᱫ ᱡᱷᱟᱹᱞᱤᱭ ᱮᱱᱟ᱾
ᱦᱩᱸ ᱦᱩᱸ
ᱟᱫᱚ ᱱᱟᱜ ᱩᱱᱤ ᱦᱟᱱᱛᱮ ᱱᱟᱛᱮ ᱫᱚᱧ ᱞᱟᱯᱴᱟᱣ ᱠᱮᱫᱮᱭᱟ ᱟᱨᱤᱧ ᱦᱟᱹᱲᱩᱵ ᱠᱮᱫᱮᱭᱟ ᱟᱫᱚ ᱚᱱᱟ ᱦᱚᱴᱚᱜ ᱛᱮ ᱫᱟᱜ ᱛᱟᱦᱮᱸ ᱠᱟᱱᱟ ᱚᱱᱟ ᱜᱟᱹᱰᱭᱟᱹ ᱨᱮ ᱤᱥᱠᱮ ᱵᱟᱫᱽ ᱚᱱᱠᱟ ᱠᱟᱛᱮᱫ ᱞᱮ ᱨᱟᱠᱟᱵ ᱱᱟ ᱟᱨ ᱱᱟᱦᱱᱟᱜ ᱱᱚᱝᱠᱟ ᱢᱤᱫ ᱠᱤᱞᱳ ᱥᱟᱭᱤᱡᱽ ᱟᱫᱷᱟ ᱠᱤᱞᱳ ᱥᱟᱭᱤᱡᱽ ᱦᱟᱹᱠᱩ ᱫᱚ ᱱᱟᱦᱟᱸᱜ ᱚᱠᱚᱭᱴᱟᱜ ᱜᱮ ᱵᱟᱠᱚ ᱵᱩᱡᱷᱟᱹᱣᱮᱫ ᱠᱚᱣᱟ ᱱᱟᱦᱟᱸᱜ ᱩᱱᱠᱩ ᱢᱟᱨᱟᱝ ᱢᱟᱨᱟᱝ ᱠᱚᱜᱮ ᱱᱟᱦᱟᱸᱜ ᱩᱱᱠᱩ ᱡᱩᱫᱤ ᱠᱚ ᱡᱷᱟᱹᱞᱤᱜ ᱠᱟᱱ ᱛᱟᱠᱚ ᱨᱮᱦᱚᱸ ᱠᱚᱴᱟ ᱜᱟᱹᱰᱤ ᱠᱚ ᱠᱟᱱᱟ ᱛᱟᱞᱟ ᱫᱟᱜ ᱨᱮ ᱟᱨᱦᱚᱸ ᱫᱚᱦᱲᱟ ᱛᱮᱠᱚ ᱚᱨ ᱮᱫᱟ ᱟᱨ ᱡᱟᱦᱟᱸᱭ ᱠᱚᱨᱮᱱ ᱫᱚᱠᱚ ᱞᱟᱜᱟᱜ ᱠᱟᱱ ᱠᱷᱟᱱ ᱟᱹᱰᱤ ᱰᱷᱮᱨ ᱠᱚ ᱵᱮᱥ ᱠᱚ ᱞᱟᱜᱟᱜ ᱠᱟᱱᱟ ᱟᱨ ᱩᱱᱨᱮᱜᱮ ᱱᱟᱦᱟᱸᱜ ᱟᱹᱞᱤᱧ ᱫᱚ ᱥᱟᱱᱟᱢ ᱠᱷᱚᱱ ᱡᱟᱹᱥᱛᱤ ᱱᱟᱦᱟᱸᱜ ᱵᱤᱥ ᱠᱤᱞᱳ ᱥᱮ ᱛᱤᱨᱤᱥ ᱠᱤᱞᱳ ᱜᱟᱱ ᱦᱟᱹᱠᱩ ᱞᱤᱧ ᱥᱟᱵᱽ ᱟᱹᱜᱩ ᱞᱮᱫ ᱠᱚᱣᱟ ᱤᱧ ᱟᱧᱨᱮᱱ ᱡᱚᱴᱟᱣ ᱛᱟᱹᱞᱤᱧ ᱠᱚ ᱟᱨ ᱜᱚᱢᱠᱮ ᱚᱱᱛᱮ ᱜᱮ ᱞᱟ. ᱭ ᱢᱮ
ᱦᱳᱭ ᱜᱚᱢᱠᱮ ᱟᱹᱰᱤ ᱱᱚᱣᱟ ᱫᱚ ᱟᱹᱰᱤ ᱵᱮᱥ ᱠᱟᱛᱷᱟ ᱜᱮ ᱟᱫᱚ ᱦᱟᱸᱜ ᱟᱞᱮ ᱥᱮᱫ ᱫᱚ ᱚᱱᱠᱟ ᱦᱟᱸᱜ ᱞᱟᱹᱴᱩ ᱞᱟᱹᱴᱩ ᱵᱟᱸᱫᱽ ᱯᱩᱠᱷᱨᱤ ᱠᱚᱫᱚ ᱵᱟᱹᱱᱩᱜᱼᱟ ᱟᱫᱚ ᱡᱟᱜᱮ ᱢᱤᱫᱴᱟᱝ ᱜᱟᱰᱟ ᱢᱮᱱᱟᱜᱼᱟ ᱥᱩᱨ ᱨᱮ ᱟᱫᱚ ᱚᱱᱟ ᱜᱟᱰᱟ ᱨᱮᱫᱚ ᱦᱟᱸᱜ ᱫᱟᱜ ᱫᱚ ᱟᱛᱩᱱ ᱜᱮᱭᱟ ᱠᱟᱨᱚᱱ ᱚᱱᱛᱮ ᱫᱚ ᱟᱞᱮ ᱥᱮᱫ ᱫᱚ ᱦᱟᱸᱜ ᱠᱟᱹᱨ ᱜᱟᱲ ᱠᱚ ᱢᱮᱱᱟᱜ ᱜᱮᱭᱟ ᱟᱫᱚ ᱦᱟᱸᱜ ᱚᱱᱟ ᱫᱚ ᱚᱱᱛᱮ ᱚᱛ ᱤᱥᱮᱞ ᱫᱚᱵᱤᱱ ᱟᱸᱡᱚᱢ ᱠᱟᱫ ᱜᱮᱭᱟ
ᱦᱮᱸ ᱦᱮᱸ
ᱦᱮᱸ ᱟᱫᱚ ᱚᱛ ᱠᱷᱚᱱᱟᱜ ᱦᱟᱸᱜ ᱫᱟᱜ ᱫᱚ ᱨᱟᱠᱟᱵ ᱟ ᱟᱫᱚ ᱚᱱᱟ ᱠᱚᱫᱚ ᱦᱟᱸᱜ ᱟᱹᱛᱩᱜ ᱜᱮᱭᱟ ᱚᱱᱟ ᱫᱚ ᱟᱫᱚ ᱚᱱᱠᱟ ᱠᱟᱛᱮᱜ ᱚᱱᱟ ᱫᱚ ᱜᱟᱰᱟ ᱫᱚ ᱵᱮᱱᱟᱣ ᱟᱠᱟᱱᱟᱜ ᱦᱟᱸᱜ ᱟᱫᱚ ᱟᱫᱚᱜ ᱚᱱᱠᱟ ᱫᱚ ᱦᱟᱸᱜ ᱦᱟᱹᱠᱩ ᱫᱚ ᱦᱟᱸᱜ ᱡᱟᱜᱮ ᱜᱟᱰᱟ ᱟᱲᱮ ᱦᱩᱭᱩᱜ ᱛᱟᱦᱮᱸᱱᱟ ᱛᱟᱯᱚᱨ ᱞᱮ ᱥᱟᱵ ᱠᱚᱣᱟ ᱟᱫᱚ ᱡᱟᱦᱟᱸ ᱡᱟᱭᱜᱟ ᱨᱮ ᱦᱟᱸᱜ ᱵᱟᱞᱮ ᱥᱟᱵ ᱠᱟᱫ ᱠᱚᱣᱟ ᱟ ᱫᱤᱱ ᱦᱩᱭ ᱟᱠᱟᱱᱟ ᱛᱚ ᱚᱱᱟ ᱡᱟᱭᱜᱟ ᱨᱮᱫᱚ ᱟᱞᱮ ᱥᱟᱯᱷᱟ ᱠᱮᱫ ᱜᱮ ᱟᱨ ᱱᱚᱝᱠᱟ ᱜᱮᱞᱮ ᱥᱟᱵ ᱛᱟᱦᱮᱱᱟ ᱟᱫᱚ ᱟᱹᱰᱤ ᱢᱚᱸᱡᱽ ᱩᱱᱠᱩ ᱥᱤᱸᱜᱤ ᱦᱟᱹᱠᱩ ᱠᱚᱵᱮᱱ ᱟᱸᱡᱚᱢ ᱟᱠᱟᱫ ᱠᱚᱣᱟ ᱥᱮ ᱵᱟᱝ ᱦᱟᱸᱜ
ᱦᱳᱭ ᱦᱟᱹᱠᱩ ᱠᱚᱫᱚ ᱱᱟᱦᱟᱜ ᱩᱱᱠᱩ ᱟᱸᱡᱚᱢ ᱦᱩᱭ ᱟᱠᱟᱱ ᱜᱮᱭᱟ ᱧᱮᱞ ᱦᱚᱸ ᱧᱮᱞ ᱵᱟᱲᱟ ᱟᱠᱟᱫ ᱠᱚᱜᱮᱭᱟ ᱟᱫᱚ ᱟᱹᱰᱤ ᱜᱟᱱ ᱦᱟᱹᱠᱩ ᱨᱮᱱ ᱦᱚᱸ ᱯᱨᱚᱡᱟᱛᱤ ᱢᱮᱱᱟᱜ ᱠᱚᱣᱟ ᱡᱟᱦᱟᱸ ᱫᱚ ᱟᱵᱚ ᱟᱭᱢᱟ ᱨᱚᱠᱚᱢ ᱡᱟᱭᱜᱟ ᱨᱮ ᱟᱭᱢᱟ ᱨᱚᱠᱚᱢ ᱦᱟᱠᱩ ᱢᱮᱱᱟᱜ ᱠᱚᱣᱟ ᱦᱳᱭ ᱥᱮ
ᱦᱩᱸ ᱦᱩᱸ
ᱛᱚ ᱦᱟᱸᱜ ᱩᱱᱠᱩ ᱦᱟᱹᱠᱩ ᱫᱚᱠᱚ ᱦᱟᱸᱜ ᱡᱮᱢᱚᱱ ᱮᱢ ᱥᱟᱵ ᱞᱮᱠᱚ ᱠᱷᱟᱱ ᱫᱚ ᱛᱩᱛᱩᱨ ᱛᱟᱦᱮᱱᱟ ᱠᱚ ᱟᱨᱠᱤ ᱦᱟᱸᱜ ᱟᱨᱠᱤ ᱚᱱᱟ ᱫᱚ ᱦᱟᱸᱜ, ᱩᱱᱠᱩ ᱦᱟᱹᱠᱩ ᱥᱤᱸᱜᱤ ᱦᱟᱹᱠᱩ ᱩᱱᱠᱩ ᱢᱟᱸᱜᱽᱨᱤ ᱫᱮᱥᱤ ᱢᱟᱸᱜᱽᱨᱤ ᱵᱚ ᱡᱟᱦᱟᱸ ᱵᱚᱱ ᱢᱮᱛᱟᱣᱟ ᱠᱚ ᱠᱟᱱᱟ
ᱦᱮᱸ ᱦᱮᱸ
ᱟᱪᱪᱷᱟ ᱩᱱᱠᱩᱜᱮ ᱦᱟᱸᱜ ᱟᱫᱚ ᱦᱟᱸᱜ ᱚᱱᱠᱟ ᱦᱟᱸᱜ ᱟᱹᱰᱤ ᱜᱮᱞᱮ ᱥᱟᱵ ᱠᱚ ᱛᱟᱦᱮᱱ ᱜᱮᱭᱟ ᱦᱮᱸ ᱯᱮ ᱯᱩᱱ ᱰᱮᱠ ᱫᱚ ᱦᱟᱸᱜ ᱦᱩᱭᱩᱜ ᱜᱮᱭᱟ ᱟᱫᱚ ᱱᱩᱠᱩ ᱫᱚᱠᱚ ᱞᱟᱹᱭᱟ ᱥᱮ ᱟᱹᱰᱤ ᱠᱚ ᱢᱮᱸᱦᱜᱟ ᱜᱮᱭᱟ ᱟᱨᱠᱤ
ᱦᱳᱭ ᱟᱫᱚ ᱱᱟᱜ ᱩᱱᱠᱩ ᱢᱟᱝᱜᱽᱨᱤ ᱦᱟᱹᱠᱩ ᱞᱮᱠᱷᱟᱱ ᱠᱚ ᱱᱟ ᱟᱨ ᱢᱤᱫᱴᱮᱱ ᱢᱮᱱᱟᱜ - ᱠᱚᱣᱟ ᱩᱱᱠᱩ ᱦᱚᱸ ᱟᱸᱫᱷᱟ ᱛᱮ ᱡᱩᱫᱤᱢ ᱥᱟᱵ ᱞᱮᱠᱚ ᱠᱷᱟᱱ ᱩᱱᱠᱩ ᱫᱚ ᱥᱤᱥᱤᱝ ᱞᱮ ᱢᱮᱛᱟᱣᱟ ᱠᱚ ᱛᱟᱦᱮᱱᱟ ᱱᱚᱛᱮ ᱫᱚ᱾ ᱦᱳᱭ ᱩᱱᱠᱩ ᱡᱩᱫᱤ ᱠᱚ ᱢᱟᱝᱜᱽᱨᱤ ᱫᱟᱱᱦᱟᱜ ᱠᱚ ᱚᱱᱟ ᱮᱱᱛᱮ ᱩᱱᱟᱹᱜ ᱫᱚ ᱵᱟᱠᱚ ᱛᱩᱛᱩᱲ ᱛᱟᱦᱮᱱᱟ ᱢᱮᱱᱠᱷᱟᱱ ᱩᱱᱠᱩ ᱥᱤᱥᱤᱝ ᱦᱳᱭ ᱦᱳᱭ ᱩᱱᱠᱩ ᱫᱚ ᱱᱟᱦᱟᱜ ᱟᱹᱰᱤ ᱡᱟᱹᱥᱛᱤ ᱠᱚ ᱛᱩ ᱛᱩᱲᱟ ᱡᱩᱫᱤ ᱠᱚ ᱛᱩᱲ ᱠᱮᱫ ᱢᱮᱭᱟ ᱛᱚ ᱜᱚᱴᱟ ᱨᱟᱱ ᱨᱟᱱᱟᱜ ᱛᱟᱢᱟ ᱜᱚᱴᱟ ᱛᱤ ᱟᱭᱢᱟ ᱜᱷᱟᱹᱲᱤᱡ ᱨᱟᱱ ᱨᱟᱱᱟᱜ ᱟᱫᱚ ᱩᱱᱠᱩ ᱯᱮ ᱡᱚᱢ ᱠᱚ ᱛᱟᱦᱮᱱ ᱜᱮᱭᱟ
ᱦᱳᱭ ᱜᱚᱝᱠᱮ ᱩᱱᱠᱩ ᱜᱮᱞᱮ ᱥᱟᱵ ᱠᱚ ᱛᱟᱦᱮᱱ ᱜᱮᱭᱟ ᱟᱫᱚ ᱦᱟᱸᱜ ᱚᱱᱟ ᱡᱟᱭᱜᱟ ᱨᱮᱫᱚ ᱩᱱᱠᱩᱜ ᱜᱮ ᱦᱟᱸᱜ ᱫᱚᱢᱮ ᱠᱚ ᱦᱩᱭᱩᱜᱼᱟ ᱟᱨ ᱦᱚᱸ ᱟᱹᱰᱤ ᱫᱤᱱ ᱚᱱᱟ ᱡᱟᱦᱟᱸ ᱫᱚ ᱜᱟᱰᱟ ᱨᱮᱥᱮ ᱡᱚᱢᱟ ᱠᱚᱜᱼᱟ ᱯᱚᱴᱚᱥ ᱠᱚ ᱩᱱᱠᱩ ᱟᱭᱢᱟ ᱠᱤᱪᱷᱩ ᱟᱫᱚ ᱚᱸᱰᱮ ᱦᱟᱸᱜ ᱡᱟᱢᱟ ᱠᱚᱜᱼᱟ ᱛᱚ ᱫᱚ ᱩᱱᱠᱩ ᱫᱚᱢᱮ ᱠᱚ ᱥᱟᱸᱜᱮ ᱠᱚᱜᱼᱟ ᱟᱫᱚ ᱦᱟᱸᱜ ᱟᱹᱰᱤ ᱨᱮ ᱫᱚᱢᱮ ᱫᱤᱱ ᱦᱩᱭᱮᱱ ᱜᱮᱭᱟ᱾ ᱚᱸᱰᱮ ᱜᱟᱰᱟ ᱞᱮ ᱟᱲᱮ ᱠᱮᱫ ᱜᱮ ᱟᱛᱳ ᱨᱮᱱ ᱢᱮᱥᱟ ᱠᱚ ᱠᱟᱛᱮ ᱟᱨ ᱱᱚᱝᱠᱟ ᱠᱟᱛᱮ ᱞᱮ ᱥᱟᱵ ᱠᱚᱣᱟ ᱟᱫᱚ ᱩᱱᱠᱩ ᱜᱮ ᱦᱟᱸᱜ ᱟᱹᱰᱤ ᱠᱚ ᱢᱮᱸᱦᱜᱟ ᱜᱮᱭᱟ ᱫᱟᱢ ᱫᱚ ᱦᱟᱸᱜ᱾
ᱦᱳᱭ ᱱᱟᱦᱟᱜ ᱩᱱᱠᱩ ᱡᱟᱦᱟᱸᱭ ᱦᱟᱹᱠᱩᱢ ᱧᱩᱛᱩᱢᱮᱢ ᱞᱟᱹᱭ ᱠᱮᱫ ᱠᱚ ᱥᱤᱧ ᱥᱮ ᱥᱤᱥᱤᱧ ᱥᱮ, ᱪᱤᱞᱤ ᱦᱟᱱ ᱱᱟᱦᱟᱜ ᱞᱮ ᱢᱮ ᱫᱟᱜ ᱠᱮᱱᱮᱞ ᱟᱞᱮ ᱥᱮᱫ ᱫᱚ ᱦᱟᱜ ᱡᱚᱛᱚ ᱜᱮ ᱥᱚᱴ ᱥᱮ ᱦᱟᱜ ᱵᱷᱮᱜᱟᱨ ᱵᱷᱮᱜᱟᱨ ᱧᱩᱛᱩᱢ ᱠᱚ ᱛᱟᱦᱮᱸᱱ ᱠᱟᱱᱟ ᱚᱱᱟ ᱫᱚ᱾ ᱟᱫᱚ ᱱᱟᱸᱜ ᱩᱝᱠᱩ ᱦᱟᱹᱠᱩ ᱠᱚᱫᱚ ᱱᱟᱜ ᱟᱞᱮᱥᱮᱫ ᱫᱚᱠᱳ ᱧᱮᱞ ᱞᱮᱠᱚ ᱠᱷᱟᱱ ᱦᱟᱜ ᱟᱹᱱᱟᱹᱲᱤ ᱜᱮᱠᱚ ᱧᱮᱞ ᱛᱟᱦᱮᱱᱟ ᱟᱫᱚ ᱟᱞᱮ ᱠᱚᱫᱚ ᱱᱟᱦᱟᱜ ᱟᱹᱣᱨᱤ ᱵᱟᱞᱮ ᱡᱚᱢ ᱞᱮᱟᱜᱟᱣ ᱟᱠᱟᱫ ᱠᱚᱣᱟ ᱤᱧ ᱫᱚ ᱵᱟᱹᱧ ᱡᱚᱢ ᱞᱮᱟᱜᱟᱣ ᱟᱠᱟᱫ ᱠᱚᱣᱟ ᱩᱱᱠᱩ ᱴᱟᱜ ᱫᱚ ᱱᱟᱦᱟᱜ ᱚᱱᱠᱟ ᱟᱹᱣᱨᱤ ᱰᱷᱮᱨ ᱠᱚ ᱥᱟᱵ ᱵᱟᱝ ᱦᱩᱭ ᱠᱟᱱᱟ ᱟᱨ ᱩᱱᱠᱩ ᱫᱚ ᱢᱟᱱᱮ ᱦᱟᱹᱠᱩ ᱦᱟᱹᱠᱩ ᱢᱟᱠᱚ ᱦᱟᱹᱠᱩ ᱠᱟᱱ ᱜᱮ ᱵᱚᱞᱮ, ᱟᱫᱚ ᱱᱟᱦᱟᱜ ᱢᱤᱫᱴᱮᱱ ᱡᱚᱢ ᱨᱮ ᱢᱟᱱᱮ ᱟᱣᱨᱤ ᱟᱹᱣᱨᱤᱧ ᱡᱚᱢ ᱞᱮᱜᱟ ᱠᱚᱣᱟ ᱵᱚᱞᱮ ᱤᱧᱟᱹᱜ ᱤᱭᱟᱹ ᱫᱚ ᱤᱧᱟᱹᱜ ᱚᱱᱠᱟᱱ ᱢᱚᱠᱟ ᱟᱹᱣᱨᱤᱧ ᱧᱟᱢᱟ ᱥᱮ ᱚᱱᱠᱟ ᱟᱹᱣᱨᱤᱧ ᱥᱟᱵ ᱫᱟᱲᱮᱣᱟᱠᱟᱫ ᱠᱚᱣᱟ ᱚᱱᱠᱟᱱ ᱠᱚ ᱫᱚ ᱦᱳᱭ᱾ ᱟᱫᱚ ᱟᱞᱮ ᱥᱮᱫ ᱫᱚ ᱱᱟᱦᱟᱜ ᱩᱱᱠᱩ ᱫᱚ ᱠᱚᱢ ᱜᱮᱭᱟ, ᱠᱚ ᱩᱱᱠᱩ ᱢᱟᱹᱜᱨᱤ ᱫᱚ ᱦᱟᱸᱜ ᱜᱚᱴᱟ ᱵᱟᱹᱭᱦᱟᱹᱲ ᱢᱟᱸᱹᱜᱽᱲᱤ ᱦᱩᱭ ᱱᱟᱠᱚ ᱫᱩᱲᱤ ᱦᱩᱭ ᱱᱟᱠᱚ ᱜᱟᱹᱲᱟᱹᱭ ᱠᱚ ᱦᱩᱭᱱᱟ ᱵᱟᱢᱵᱤ ᱥᱳᱞ᱾ ᱟᱨ ᱱᱩᱠᱩ ᱞᱟᱹᱴᱩ ᱦᱟᱹᱠᱩ ᱠᱚᱢᱟ ᱱᱟᱦᱟᱜ ᱜᱟᱹᱰᱭᱟᱹ ᱠᱚᱨᱮ ᱠᱷᱚᱡ ᱠᱚ ᱩᱰᱩᱠᱚᱜ ᱜᱮ ᱩᱱ ᱥᱩᱢᱟᱹᱭ ᱚᱠᱛᱮ ᱞᱮ ᱥᱟᱵ ᱵᱟᱲᱟᱣ ᱟᱠᱟᱫ ᱠᱚᱜᱮᱭᱟ ᱦᱳᱭ᱾
ᱦᱳᱭ ᱜᱚᱝᱠᱮ, ᱛᱚ ᱱᱚᱶᱟ ᱠᱚ ᱦᱟᱠᱩ ᱥᱟᱵ ᱟᱸᱻ ᱱᱚᱝᱠᱟ ᱥᱟᱵ ᱫᱤᱱ ᱢᱟ ᱟᱹᱰᱤ ᱨᱟᱹᱥᱠᱟᱹ ᱦᱟᱠᱩ ᱡᱚᱛᱚ ᱢᱮᱥᱟ ᱠᱚ ᱟᱛᱮᱫ ᱥᱟᱵ ᱠᱚ ᱦᱩᱭᱩᱜᱼᱟ ᱟᱨ ᱱᱚᱝᱠᱟ ᱦᱚᱸ ᱟᱛᱩ ᱠᱚᱨᱮ ᱦᱮᱯᱨᱟᱣ ᱛᱟᱦᱮᱱ ᱜᱮᱭᱟ ᱡᱟᱦᱟᱸ ᱜᱟᱹᱰᱭᱟᱹ ᱨᱮ ᱦᱟᱠᱩ ᱠᱚ ᱟᱲᱟᱜ ᱠᱟᱜ ᱠᱚᱣᱟ ᱟᱫᱚ ᱦᱟᱸᱜ ᱠᱤᱪᱷᱩ ᱴᱟᱠᱟ ᱮᱢ ᱠᱟᱛᱮᱜ ᱚᱱᱟᱨᱮ ᱟᱢ ᱦᱮᱯᱨᱟᱣ ᱨᱮᱢ ᱡᱚᱭᱮᱱ ᱫᱟᱲᱮᱭᱟᱜᱼᱟ᱾ ᱟᱫᱚ ᱦᱟᱸᱜ ᱚᱱᱟ ᱫᱚ ᱥᱳᱢᱚᱭ ᱛᱟᱦᱮᱸᱱᱟ᱾ ᱩᱱᱟᱹᱜ ᱥᱳᱢᱚᱭ ᱢᱚᱫᱽᱫᱷᱮᱨᱮ ᱟᱢ ᱡᱟᱦᱟ ᱛᱤᱱᱟᱹᱜ ᱜᱮ ᱦᱟᱠᱩᱢ ᱵᱟᱬᱥᱤ ᱫᱟᱲᱮᱭᱟᱠᱳᱣᱟ᱾
ᱦᱮᱸᱻ
ᱟᱫᱚ ᱱᱚᱝᱠᱟ ᱜᱟᱹᱰᱭᱟᱹ ᱨᱮᱠᱚ ᱵᱮᱱᱟᱣ ᱠᱟᱜᱼᱟ᱾ ᱱᱚᱝᱠᱟ ᱢᱟᱪᱟ ᱞᱮᱠᱟ ᱠᱚ ᱵᱮᱱᱟᱣ ᱠᱟᱜᱼᱟ ᱢᱟᱫ ᱛᱮ᱾
ᱦᱩᱸ
ᱟᱨ ᱚᱝᱠᱟ ᱠᱚ ᱜᱚᱴᱟ ᱱᱚ ᱪᱟᱨᱯᱟᱥᱮ ᱠᱚ ᱵᱮᱱᱟᱣ ᱠᱟᱜᱼᱟ ᱟᱨ ᱚᱱᱟᱨᱮ ᱫᱩᱲᱩᱜ ᱠᱟᱛᱮᱜ ᱚᱸᱰᱮ ᱠᱚ ᱵᱟᱹᱲᱥᱤ ᱠᱚᱣᱟ ᱟᱫᱚ ᱡᱟᱦᱟ ᱛᱤᱱᱟᱹᱜ ᱜᱮᱢ ᱵᱟᱹᱲᱥᱤ ᱫᱟᱲᱮᱭᱟ ᱠᱳᱣᱟ ᱩᱱᱟᱹᱜ ᱫᱚ ᱚᱱᱟ ᱪᱷᱩᱴ ᱛᱟᱦᱮᱸᱱᱟ, ᱢᱟᱱᱮ ᱠᱤᱪᱷᱩ ᱴᱟᱠᱟ ᱮᱢ ᱠᱟᱛᱮᱜ ᱟᱢ ᱵᱟᱹᱲᱥᱤ ᱫᱟᱲᱮᱭᱟᱠᱚᱣᱟ᱾ ᱦᱮᱯᱨᱟᱣ ᱞᱮᱠᱟᱛᱮ